ᱦᱩᱸ ᱟᱹᱞᱤᱧ ᱦᱚᱸᱞᱤᱧ ᱟᱸᱡᱚᱢ ᱫᱟᱞᱧ ᱟᱹᱞᱤᱧ ᱦᱚᱞᱤᱧ ᱟᱸᱡᱚᱢᱮᱫ ᱛᱟᱵᱤᱱᱟ ᱟᱹᱰᱤ ᱢᱚᱸᱡᱽ ᱚᱱᱟ ᱟᱥ-ᱯᱟᱥ ᱨᱮᱱᱟᱜ ᱡᱟᱦᱱᱟᱜ ᱟᱶᱭᱟᱡᱽ ᱠᱚ ᱵᱟᱹᱵᱤᱱ ᱧᱟᱢ ᱮᱫᱟ
ᱵᱟᱝ ᱵᱟᱝ ᱵᱟᱝ ᱵᱟᱹᱞᱤᱧ ᱧᱟᱢᱟ
ᱦᱩᱸ ᱟᱹᱰᱤ ᱱᱟᱯᱟᱭ ᱛᱟᱦᱚᱞᱮ ᱢᱟᱱᱮ ᱪᱮᱫᱟᱜ ᱥᱮ ᱢᱟᱱᱮ ᱱᱤᱝᱠᱟᱹ ᱡᱟᱦᱟᱱᱟᱜ ᱛᱟᱨᱯᱚᱨ ᱚᱠᱛᱚ ᱡᱩᱫᱤ ᱟᱥ ᱯᱟᱥ ᱨᱮ ᱡᱟᱦᱱᱟᱜ ᱟᱣᱭᱟᱡᱽ ᱠᱚᱢ ᱧᱟᱢᱟ ᱠᱟᱹᱴᱤᱡ ᱟᱫᱚ ᱢᱟᱱᱮ ᱨᱚᱯᱚᱲ ᱵᱟᱨᱟ ᱨᱮ ᱵᱷᱟᱹᱜᱤ ᱵᱟᱢ ᱵᱩᱡᱟ ᱥᱮ ᱟᱹᱰᱤ ᱦᱚᱲ ᱜᱮ ᱦᱮᱸ ᱥᱮ ᱵᱟᱝ ᱟᱫᱚ ᱢᱚᱱᱮ ᱢᱚᱱᱮ ᱛᱮ ᱞᱟᱹᱭᱟᱢ ᱚᱠᱟ ᱜᱟᱡᱟᱲ ᱨᱮᱪᱚᱢ ᱵᱚᱞᱚ ᱠᱟᱱᱟ ᱦᱮᱸ ᱥᱮ ᱵᱟᱝ
ᱦᱩᱸ ᱦᱩᱸ
ᱦᱮᱸ ᱥᱮ ᱚᱸ ᱛᱟᱦᱞᱮ ᱜᱚᱝᱠᱮ ᱡᱚᱢ ᱵᱟᱲᱟ ᱠᱚᱫᱚ ᱦᱩᱭᱱᱟ ᱥᱮ ᱟᱣᱨᱤ
ᱡᱚᱢ ᱵᱟᱲᱟ ᱫᱚ ᱦᱩᱭ ᱫᱚ ᱦᱩᱭᱱᱟ ᱵᱨᱮᱠᱯᱷᱟᱥᱴ ᱡᱚᱢ ᱦᱩᱭ ᱥᱮᱛᱟᱜ ᱨᱮ ᱟᱵᱤᱱ ᱜᱮ
ᱟᱹᱞᱤᱧ ᱜᱚᱝᱠᱮ ᱥᱮᱛᱟᱜ ᱨᱮ ᱦᱟᱱᱮ ᱠᱟᱹᱴᱤᱡ ᱰᱟᱹᱦᱤ ᱥᱮᱫ ᱪᱟᱞᱟᱣ ᱦᱩᱭ ᱞᱮᱱᱟ ᱠᱟᱹᱴᱤᱡ ᱤᱭᱟᱹ ᱫᱟᱹᱲ ᱵᱟᱲᱟ ᱦᱩᱭᱱᱟ ᱦᱚᱲᱢᱚ ᱡᱤᱣᱤ ᱠᱚ ᱞᱟᱹᱜᱤᱫ ᱟᱨ ᱚᱸᱰᱮ ᱠᱷᱚᱱ ᱦᱮᱡ ᱠᱟᱹᱛᱮ ᱠᱟᱹᱴᱤᱡ ᱟᱵᱤᱱ ᱞᱮᱠᱟ ᱟᱹᱞᱤᱧ ᱦᱚᱸ ᱱᱟᱥᱛᱟ ᱫᱚᱞᱤᱧ ᱡᱚᱢ ᱟᱠᱟᱫᱟ ᱟᱨᱠᱤ ᱟᱫᱚ ᱱᱚᱜ-ᱚᱭ ᱤᱥᱤᱱ ᱦᱩᱭᱩᱜᱼᱟ ᱟᱨ ᱠᱟᱹᱴᱤᱡ ᱠᱟᱛᱮ ᱠᱷᱟᱱ ᱜᱮ ᱠᱚᱲᱟ ᱠᱚᱠᱚ ᱛᱤᱨᱮ ᱠᱚ ᱠᱚᱭ ᱤᱥᱤᱱ ᱫᱟ ᱦᱟᱯᱮ ᱦᱮᱸ ᱥᱮ ᱱᱤᱡᱮ ᱛᱮᱜᱮ ᱟᱞᱮ ᱫᱚᱞᱮ ᱤᱥᱤᱱ ᱵᱟᱥᱟᱝᱟ ᱟᱨᱠᱤ ᱱᱚᱰᱮ ᱟᱯᱮ ᱟᱯᱮ ᱫᱚ
ᱟᱞᱮ ᱦᱚᱸ ᱱᱤᱡᱮ ᱛᱮᱜᱮ ᱥᱟᱱᱛᱟᱲ ᱠᱚᱲᱟ ᱡᱟᱦᱟᱸ ᱞᱮᱠᱟ ᱫᱟᱜ ᱢᱟᱺᱰᱤ ᱟᱲᱟᱜ ᱛᱮᱠᱮ ᱟᱞᱩ ᱥᱤᱯᱤ ᱡᱚᱢ
ᱦᱮᱸ
ᱠᱟᱥᱴᱚ ᱠᱟᱛᱮ ᱛᱟᱦᱮᱱ ᱦᱩᱭᱩᱜᱼᱟ ᱠᱟᱱᱟ ᱦᱮᱸ ᱥᱮ ᱵᱟᱝ
ᱵᱟᱝ ᱠᱮ ᱛᱟᱨᱯᱚᱨᱮ ᱫᱟᱜ ᱢᱟᱺᱰᱤ ᱡᱚᱢ ᱨᱮᱦᱚᱸ ᱟᱹᱰᱤ ᱟᱹᱞᱤᱧ ᱫᱚ ᱫᱟᱠᱟ ᱠᱷᱚᱱᱟᱜ ᱫᱚ ᱥᱤᱛᱩᱝ ᱫᱤᱱ ᱫᱚ ᱫᱟᱜ ᱢᱟᱺᱲᱤ ᱜᱮ ᱵᱷᱟᱜᱮᱞᱤᱧ ᱠᱩᱥᱤᱭᱟᱜ-ᱟ
ᱦᱮᱸ ᱦᱮᱸ ᱟᱞᱮ ᱦᱚᱸ ᱚᱱᱠᱟ ᱫᱟᱢ ᱢᱲᱤ ᱜᱮᱞᱮ ᱡᱚᱢᱟ ᱱᱮᱛᱟᱨ ᱤᱭᱟᱹ ᱫᱤᱱ ᱡᱟᱹᱯᱩᱫ ᱯᱷᱟᱠ ᱞᱮᱱᱠᱷᱟᱱ ᱦᱮᱸᱥᱮ ᱟᱫᱚ ᱡᱮ ᱡᱮᱢᱚᱱ ᱠᱚᱲᱟ ᱠᱚᱫᱚ ᱠᱟᱹᱴᱤ ᱟᱫᱚ ᱢᱟᱱᱮ ᱠᱚᱞᱮᱡᱽ ᱠᱚ ᱥᱮ ᱤᱭᱤᱵᱷᱟᱨᱤ ᱤᱭᱟᱹ ᱥᱮᱫ ᱪᱟᱞᱼᱟ ᱡᱮᱜᱮᱫ ᱵᱤᱨᱫᱫᱟᱹᱜᱟᱲ ᱥᱮ ᱟᱫᱚ ᱩᱱᱠᱩ ᱛᱮᱠᱚ ᱞᱟᱹᱭ ᱠᱷᱟᱱ ᱨᱚᱦᱚᱲ ᱫᱟᱠᱟᱠᱚ ᱫᱟᱠᱟ ᱡᱚᱢ ᱠᱟᱛᱮᱫ ᱜᱮ ᱪᱟᱞᱟᱜᱼᱟ ᱟᱫᱚᱢ ᱪᱤᱠᱟᱹᱭᱟ ᱦᱮᱸ ᱥᱮ ᱚᱱᱠᱟ ᱜᱮ ᱨᱚᱦᱚᱲ ᱫᱟᱠᱟ ᱡᱚᱢ ᱠᱟᱛᱮᱫ ᱦᱚᱸᱞᱮ ᱪᱟᱞᱟᱜ ᱠᱟᱱ ᱛᱟᱦᱮᱫ
ᱟᱫᱚ ᱜᱚᱝᱠᱮ ᱨᱚᱦᱚᱲ ᱫᱟᱠᱟ ᱠᱷᱮᱛᱛᱨᱮ ᱫᱚ ᱠᱟᱹᱴᱤᱡ ᱨᱟᱥᱮ ᱧᱚᱜ ᱩᱛᱩ ᱫᱚᱨᱠᱟᱨᱟ ᱥᱮ
ᱦᱳᱭ ᱦᱳᱭ
ᱦᱮᱸᱥᱮ ᱟᱨ ᱫᱟᱜ ᱢᱟᱺᱰᱤ ᱫᱚ ᱡᱟᱦᱟᱸ ᱞᱮᱠᱟᱱ ᱩᱛᱩ ᱛᱮ ᱦᱚᱸ ᱢᱟᱱᱮ ᱵᱩᱞᱩᱝ ᱟᱨ ᱟᱹᱞᱩ ᱥᱤᱯᱤᱭᱟ ᱛᱮ ᱦᱚᱸᱢ ᱡᱚᱢ ᱫᱟᱲᱮᱭᱟᱜᱼᱟ
ᱦᱳᱭ ᱦᱩᱸ ᱦᱩᱸ
ᱱᱟᱯᱟᱭ ᱜᱮ ᱛᱟᱦᱚᱞᱮ ᱛᱟᱦᱞᱮ ᱚᱲᱟᱜ ᱫᱤᱥᱚᱢ ᱥᱮᱫ ᱫᱚ ᱟᱹᱣᱨᱤ ᱵᱚᱱ ᱦᱤᱡᱩᱜᱼᱟ ᱥᱮ ᱪᱮᱫ
ᱵᱟᱝ ᱵᱟᱝ ᱫᱤᱥᱚᱢ ᱥᱮᱫ ᱪᱟᱞᱟᱣ ᱵᱟᱲᱟ ᱵᱟᱝ ᱦᱩᱭ ᱠᱟᱱᱟ ᱟᱹᱰᱤ ᱫᱤᱱ ᱦᱩᱭᱱᱟ ᱟᱲᱟᱭ ᱢᱟᱥ ᱜᱟᱱ ᱢᱳᱴᱟᱢᱩᱴᱤ ᱦᱮᱸ ᱮᱠᱡᱟᱢ ᱠᱚ ᱠᱷᱛᱤᱨ ᱯᱦᱤᱨ ᱦᱟᱱᱛᱮ ᱯᱷᱟᱭᱱᱞ ᱥᱮᱢᱤᱥᱴᱟᱨ ᱪᱟᱞᱟᱜ ᱠᱟᱱ ᱛᱟᱦᱮᱱᱟ ᱛᱟᱦᱚᱞᱮ ᱮᱠᱡᱟᱢ ᱥᱟᱹᱠᱛᱤ ᱱᱟᱛᱮ ᱪᱟᱞᱟ ᱵᱟᱲᱟ ᱵᱟᱝ ᱦᱩᱭ ᱠᱟᱱᱟ ᱟᱫᱚ ᱪᱟᱵᱟᱣ ᱟᱠᱟᱱᱟ ᱪᱟᱞᱟᱜ ᱦᱩᱭᱩᱜᱼᱟ ᱾
ᱚ ᱦᱳᱭᱛᱚ ᱢᱟᱱᱮ ᱡᱟᱱᱟᱢ ᱫᱤᱥᱚᱢ ᱥᱮ ᱵᱩᱠᱟᱹ ᱛᱚᱯᱟ ᱴᱷᱟᱶ ᱫᱚ ᱠᱟᱹᱴᱤᱡ ᱩᱭᱦᱟᱹᱨ ᱟᱜᱮ ᱦᱤᱡᱩᱜ ᱟ ᱥᱮ ᱾
ᱦ ᱛᱟᱯᱚᱨᱮ ᱟᱭᱚ ᱵᱟᱵᱟ ᱠᱚ ᱢᱮᱱᱟᱜ ᱟᱠᱟᱜ ᱠᱚᱣᱟ ᱜᱷᱟᱨᱚᱸᱡᱽ ᱠᱚᱨᱮ ᱾
ᱦᱮᱸ ᱦᱮᱸ ᱩᱱᱠᱩ ᱠᱚᱦ ᱡᱩᱫᱤ ᱵᱟᱢ ᱧᱮᱯᱮᱞᱟ ᱜᱰᱤ ᱩᱱᱠᱩ ᱠᱚᱣᱟᱜ ᱢᱚᱱᱮ ᱦᱚᱸᱨᱟᱯᱩᱫᱚᱜ ᱛᱟᱠᱚ ᱥᱮ ᱞᱟᱹᱭᱟᱠᱚ ᱛᱤᱱᱟᱹᱜ ᱡᱷᱟᱹᱛ ᱛᱤᱥ ᱨᱮ ᱪᱮ ᱪᱟᱞᱟᱣ ᱟᱠᱟᱱ ᱛᱟᱞᱮᱭᱟᱭ ᱩᱭᱦᱟᱹᱨ ᱦᱚᱸ ᱵᱟᱭ ᱩᱭᱦᱟᱹᱨ ᱞᱮᱭᱟᱭ ᱥᱮ ᱟᱠᱚ ᱠᱚ ᱩᱭᱦᱟᱹᱨ ᱞᱟᱦᱟᱭ ᱥᱮ
ᱜᱚᱝᱠᱮ ᱛᱟᱦᱚᱞᱮ ᱟᱯᱮᱥᱮᱫ ᱚᱱᱠᱟ ᱯᱚᱨᱚᱵᱽ ᱠᱚᱫᱚ ᱪᱮᱫ ᱠᱚ ᱦᱩᱭᱩᱜ ᱜᱮᱭᱟ ᱾
ᱟᱫᱚ ᱜᱚᱝᱠᱮ ᱱᱚᱣᱟ ᱥᱤᱡᱤᱱ ᱨᱮᱫᱚ ᱛᱚᱜ ᱫᱚ ᱦᱳᱭᱳᱜ ᱠᱟᱱᱟ ᱪᱟᱥ ᱠᱟᱹᱢᱤ ᱜᱮ ᱵᱤᱥᱤᱨ ᱵᱷᱟᱜᱽ ᱛᱮᱠᱚ ᱡᱚᱯᱲᱟᱣ ᱟᱠᱟᱱᱟ ᱱᱚᱣᱟ ᱚᱠᱛᱚ ᱨᱮᱫᱚ ᱯᱚᱨᱚᱵ ᱯᱟᱛᱟ ᱫᱚ ᱟᱞᱮᱥᱮᱫ ᱫᱚ ᱵᱟᱹᱱᱩᱜ ᱟᱠᱟᱫᱟ ᱾
ᱦᱟᱯᱨᱟ ᱪᱟ ᱦᱤᱡᱩᱜ ᱠᱟᱱ ᱪᱮᱫ ᱠᱚᱯᱮ ᱢᱟᱱᱟᱣ ᱜᱮᱭᱟ ᱾
ᱟᱫᱚ ᱟᱞᱮ ᱱᱚᱛᱮ ᱢᱟᱱᱟᱣ ᱫᱚ ᱱᱚᱜᱼᱚᱭ ᱦᱚᱞᱟ ᱢᱟᱫᱮ ᱡᱟᱦᱟᱸ ᱪᱟᱞᱟᱣᱮᱱ ᱛᱟᱵᱚᱱᱟ ᱟᱵᱚᱱᱟᱜ ᱡᱟᱦᱟᱸ ᱫᱚ ᱦᱩᱞ ᱪᱟᱞᱟᱣᱮᱱ ᱛᱟᱵᱚᱱᱟ ᱥᱮ ᱡᱟᱦᱟᱸ ᱫᱚ ᱦᱮᱸ ᱥᱮ ᱚᱱᱟᱜᱮ ᱟᱨ ᱚᱱᱟ ᱥᱟᱶ ᱥᱟᱶᱛᱮ ᱱᱤᱛᱚᱜ ᱥᱤᱡᱤᱱ ᱨᱮᱫᱚ ᱟᱞᱮ ᱫᱚ ᱯᱨᱟᱭ ᱜᱮ ᱟᱵᱚᱣᱟᱜ ᱡᱟᱦᱟᱸ ᱥᱟᱱᱛᱟᱲᱟᱜ ᱯᱨᱚ ᱯᱟᱛᱟ ᱠᱚ ᱢᱮᱱᱟᱜᱼᱟ ᱥᱮᱨᱣᱟ ᱠᱚ ᱠᱚᱨᱮᱱᱟᱜ ᱡᱤᱱᱤᱥ ᱥᱟᱱᱟᱢᱟᱜ ᱜᱮ ᱟᱞᱮ ᱫᱚᱞᱮ ᱢᱟᱱᱟᱣᱟ ᱦᱮᱸᱥᱮ ᱡᱮᱢᱚᱱ ᱢᱟᱜᱽ ᱵᱚᱸᱜᱟ ᱫᱚᱞᱮ ᱢᱟᱜᱽ ᱥᱤᱢ ᱞᱮ ᱡᱚᱢ ᱠᱚᱣᱟ ᱡᱮᱢᱚᱱ ᱟᱜᱷᱟᱷᱟᱨ ᱵᱚᱸᱜᱟ ᱫᱚ ᱟᱸᱜᱷᱟᱨ ᱥᱤᱢ ᱡᱮᱢᱚᱱ ᱛᱟᱨᱯᱚᱨᱮ ᱥᱟᱱ ᱵᱚᱸᱜᱟ ᱫᱚ ᱡᱟᱦᱟᱸ ᱢᱤᱫᱴᱟᱝ ᱯᱟᱛᱷᱟᱭᱫᱟ ᱟᱥᱟᱨᱤᱭᱟᱹ ᱚᱱᱟ ᱛᱮᱫ ᱛᱮᱜᱮ ᱵᱟᱞᱮ ᱡᱚᱢ ᱠᱚᱣᱟ ᱾ ᱯᱟᱹᱦᱤᱞ ᱦᱟᱯᱲᱟᱢ ᱠᱚ ᱚᱱᱟᱛᱮᱜᱮ ᱵᱟᱠᱚ ᱠᱚᱨᱟᱣ ᱦᱚᱴᱚ ᱟᱠᱟᱫ ᱞᱮᱭᱟ ᱵᱟᱹᱠᱤ ᱵᱟ ᱟᱵᱚ ᱥᱟᱱᱛᱟᱲ ᱡᱟᱦᱟᱸ ᱠᱚ ᱢᱮᱱᱟᱜᱼᱟ ᱚᱫᱷᱤᱷᱟᱝᱥ ᱡᱚᱛᱚ ᱜᱮ ᱟᱞᱮ ᱫᱚᱞᱮ ᱢᱟ ᱢᱟᱱᱮ ᱡᱚᱛᱚ ᱡᱤᱱᱤᱥ ᱜᱮᱞᱮ ᱠᱚᱨᱟᱣᱟ ᱟᱨᱠᱤ ᱱᱟ ᱛᱟᱦᱚᱞᱮ ᱟᱯᱮ ᱫᱚ ᱜᱚᱢᱠᱮ?
ᱟᱞᱮ ᱦᱚᱸ ᱚᱱᱠᱟ ᱜᱮ ᱡᱚᱛᱚ ᱡᱤᱱᱤᱥ ᱜᱮ ᱱᱚᱜᱼᱚᱭ ᱦᱟᱜ ᱠᱤᱪᱷᱩ ᱫᱤᱱ ᱨᱚᱯᱷᱚᱨ ᱠᱚ ᱦᱩᱭᱱᱟ ᱚᱱᱟ ᱫᱚ ᱦᱩᱭᱩᱜ ᱠᱟᱱᱟ ᱡᱟᱦᱟᱸᱭ ᱜᱮ ᱡᱚᱛᱚ ᱟᱛᱳ ᱨᱮᱱ ᱡᱚᱛᱚ ᱦᱚᱲ ᱮᱨ ᱟᱯᱷᱚᱨ ᱥᱟᱹᱛ ᱠᱟᱛᱮᱫ ᱟᱞᱮ ᱫᱚ ᱮᱨᱚᱜ ᱥᱤᱢᱞᱮ ᱧᱚᱢ ᱠᱚᱣᱟ ᱛᱟᱨᱯᱚᱨᱮ ᱦᱟᱸᱜ ᱨᱚᱦᱚᱭ ᱵᱟᱲᱟ ᱠᱟᱛᱮ ᱯᱩᱨᱟᱹ ᱦᱩᱲᱩ ᱠᱚ ᱦᱟᱹᱨᱭᱟᱹᱲ ᱠᱟᱛᱮ ᱛᱚᱠᱷᱚᱱ ᱫᱚ ᱦᱟᱹᱨᱭᱟᱹᱲ ᱥᱤᱢ ᱞᱮ ᱡᱚᱢ ᱠᱚᱣᱟ ᱡᱚᱛᱚᱣᱟᱜ ᱜᱮ ᱢᱮᱱᱟᱜ ᱠᱚᱫᱣᱟ ᱛᱟᱞᱮ ᱵᱟᱦᱟ ᱠᱷᱚᱡᱽ ᱥᱚᱨᱦᱟᱭ ᱠᱷᱡ ᱦᱮᱞᱳ ᱜᱚᱢᱠᱮ ᱦᱮᱞᱳ ᱦᱮᱞᱳ ᱦᱮᱞᱳ ᱦᱮᱞᱳ